ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱜᱚᱢᱠᱮ ᱡᱚᱦᱟᱨ ᱜᱮ ᱟᱹᱞᱤᱧᱟᱜ ᱨᱚ ᱯᱩᱥᱴᱟᱹᱣ ᱥᱟᱺᱦᱤᱡ ᱟᱸᱡᱚᱢᱚᱜ ᱠᱟᱱᱟ?
ᱦᱳᱭ ᱦᱳᱭ ᱟᱵᱮᱱᱟᱜ ᱨᱚᱲ ᱠᱚ ᱢᱚᱡᱽ ᱥᱟᱺᱦᱤᱡ ᱜᱮᱞᱤᱧ ᱟᱸᱡᱚᱢ ᱧᱟᱢᱮᱫ ᱛᱟᱵᱮᱱᱟᱞᱤᱧ, ᱟᱹᱞᱤᱧᱟᱜ ᱨᱚᱲ ᱠᱚᱵᱤᱱ ᱟᱸᱡᱚᱢ ᱧᱟᱢᱮᱫ ᱛᱟᱹᱞᱤᱧᱟ ᱥᱮ ᱵᱟᱝ?
ᱦᱮᱸ ᱟᱵᱮᱱᱟᱜ ᱦᱚᱸ ᱥᱟᱯᱷᱟ ᱥᱟᱹᱯᱷᱤ ᱢᱚᱸᱡᱽ ᱜᱮ ᱟᱸᱡᱚᱢᱚᱜ ᱠᱟᱱᱟ᱾ ᱯᱨᱚᱵᱞᱮᱢᱫᱟ ᱛᱟᱦᱚᱞᱮ ᱢᱟ ᱢᱤᱫᱴᱟᱝ ᱴᱚᱯᱤᱠ ᱞᱟᱹᱭ ᱛᱟᱞᱟᱝ ᱢᱮ ᱥᱟᱛᱟᱢ᱾
ᱦᱳᱭ ᱢᱤᱫᱴᱮᱱ ᱡᱟᱦᱟᱸ ᱜᱮ ᱢᱤᱫᱴᱮᱱ ᱥᱟᱛᱟᱢ ᱤᱫᱤ ᱠᱟᱛᱮᱝ ᱨᱚᱯᱚᱲᱟ ᱦᱳᱭ ᱥᱮ᱾ ᱡᱟᱦᱟᱸ ᱟᱵᱚᱣᱟ ᱦᱟᱸᱜ ᱚᱱᱟ ᱱᱤᱛᱚᱜ ᱡᱟᱦᱟᱸ ᱠᱟᱹᱢᱤ ᱦᱚᱨᱟ ᱠᱚ ᱪᱟᱞᱟᱜ ᱠᱟᱱ ᱛᱟᱵᱳᱱᱟ ᱦᱳᱭ ᱚᱱᱟ ᱠᱚ ᱫᱤᱠ ᱫᱤᱭᱮ ᱠᱟᱹᱴᱤᱡ ᱞᱟᱝ ᱨᱚᱯᱚᱲᱚᱜ-ᱟ
ᱟᱪᱪᱷᱟ᱾
ᱦᱳᱭ᱾
ᱢᱟ ᱛᱟᱦᱞᱮ ᱮᱦᱚᱵ ᱵᱮᱱ ᱟᱵᱮᱱ ᱜᱮ᱾
ᱦᱳᱭ ᱜᱚᱝᱠᱮ ᱢᱮᱱᱫᱟᱞᱤᱧ ᱜᱚᱝᱠᱮ ᱟᱯᱮ ᱥᱮᱱᱟᱜ ᱦᱚᱭ ᱦᱤᱸᱥᱤᱫ ᱠᱚ ᱪᱮᱫ ᱞᱮᱠᱟ?
ᱦᱩᱸ ᱦᱚᱭ ᱦᱤᱥᱤᱫ ᱠᱚ ᱞᱟᱹᱭ ᱞᱮᱠᱷᱟᱡ ᱫᱚ ᱨᱤᱢᱤᱞ ᱨᱤᱢᱤᱞ ᱟᱠᱟᱫᱟᱭ ᱥᱮ ᱛᱟᱜ ᱠᱷᱚᱡ ᱜᱮ ᱦᱳᱞᱟ ᱢᱟᱫᱮᱨ ᱠᱷᱚᱡ ᱜᱮ ᱟᱫᱚ ᱨᱤᱢᱤᱞ ᱢᱟᱭ ᱨᱤᱢᱤᱞᱮᱫ ᱫᱟᱜ ᱢᱟ ᱵᱟᱭ ᱫᱟᱜ ᱟᱞᱮ ᱠᱟᱱ᱾ ᱡᱟᱹᱲᱤ ᱫᱚ ᱵᱟᱭ ᱡᱟᱹᱲᱤ ᱟᱞᱮ ᱠᱟᱱᱟ᱾ ᱥᱤᱥᱤᱨ ᱫᱟᱜ ᱞᱮᱠᱟᱹᱭ ᱯᱟᱹᱭ ᱞᱟᱹᱭ ᱢᱤᱫ ᱜᱷᱟᱹᱲᱤ ᱠᱟᱛᱮ ᱦᱤᱡᱩᱜ ᱠᱟᱱᱟ ᱟᱨ ᱟᱨᱚ ᱱᱚᱝ ᱠᱟ ᱜᱮ ᱟᱨᱚ ᱥᱤᱛᱩᱝ ᱦᱚᱸ ᱵᱟᱭ ᱥᱤᱛᱩᱝ ᱫᱟ ᱟᱯᱮᱥᱮᱫ ᱜᱮ ᱚᱠᱟ ᱞᱮᱠᱟ?
ᱦᱳᱭ, ᱜᱚᱢᱠᱮ ᱟᱹᱵᱤᱱ ᱪᱮᱫ ᱞᱮᱠᱟ ᱵᱤᱱ ᱢᱮᱛᱟᱫ ᱞᱤᱧᱟᱹ᱾ ᱟᱞᱮ ᱥᱮᱱ ᱫᱚ ᱢᱮᱱ ᱞᱮᱠᱷᱟᱡ ᱦᱟᱸᱜ ᱚᱱᱟ ᱥᱤᱥᱤᱨ ᱥᱮᱛᱟᱜ ᱠᱷᱚᱱᱟᱜ ᱦᱟᱸᱜ ᱠᱟᱹᱴᱤᱡ ᱡᱳᱨ ᱜᱮ ᱦᱟᱜ, ᱟᱞᱮ ᱫᱚ ᱦᱟᱸᱜ ᱫᱟᱜ ᱟᱞᱮ ᱠᱟᱱᱟᱭ᱾
ᱟᱪᱪᱷᱟ᱾
ᱟᱫᱚ ᱢᱮᱱ ᱞᱮᱠᱷᱟᱡ ᱫᱚ ᱱᱚᱜ ᱱᱚᱝᱠᱟ ᱟᱵᱤᱱ ᱪᱮᱫ ᱞᱮᱠᱟᱹ ᱵᱤᱱ ᱢᱮᱱ ᱠᱮᱫᱟ? ᱦᱳᱭ ᱥᱮ ᱟᱹᱞᱤᱧ ᱫᱚ ᱦᱟᱸᱜ ᱚᱱᱠᱟ ᱢᱮᱱ ᱞᱮᱠᱷᱟᱹᱡ ᱫᱚ ᱦᱟᱸᱜ ᱯᱨᱚᱛᱮᱠ ᱫᱤᱱ ᱞᱮᱠᱟ ᱛᱚ, ᱵᱟᱭ ᱫᱟᱜ ᱟᱹᱞᱤᱧ ᱠᱟᱱᱟᱭ, ᱟᱫᱚ ᱦᱟᱸᱜ ᱚᱭ ᱢᱤᱫ ᱫᱤᱱ ᱵᱟᱨ ᱫᱤᱱ ᱵᱟᱨᱥᱤᱧ ᱯᱚᱨᱮ, ᱚᱱᱠᱟ ᱦᱟᱸᱜ ᱫᱟᱜ ᱟᱞᱮ ᱠᱟᱱᱟᱭ᱾ ᱟᱫᱚ ᱦᱟᱸᱜ ᱚᱱᱟ ᱫᱤᱠ ᱫᱤᱭᱮ ᱦᱮᱸ ᱢᱟ ᱞᱟᱹᱭ ᱵᱮᱱ
ᱮ ᱟᱞᱮ ᱥᱮᱫ ᱫᱚ ᱯᱮ ᱯᱩᱱ ᱢᱟᱦᱟ ᱦᱟᱸᱜ, ᱚᱱᱠᱟ ᱞᱮᱠᱟ ᱫᱚ ᱦᱟᱯᱮ ᱡᱟᱹᱲᱤ ᱟᱹᱣᱨᱤ ᱡᱟᱹᱲᱤ ᱭᱟᱞᱮ ᱡᱟᱦᱟᱸ ᱠᱚᱨᱮ ᱢᱤᱫ ᱫᱷᱟᱣ ᱠᱟᱛᱮ ᱥᱤ ᱢᱮᱱᱟᱜᱼᱟ, ᱚᱱᱟ ᱠᱚᱦᱚᱸ ᱨᱚᱦᱚᱲᱚᱜ ᱠᱟᱱ ᱛᱟᱞᱮᱭᱟ ᱦᱟᱸᱜ᱾
ᱚᱸᱻ ᱦᱚᱸ ᱜᱚᱝᱠᱮ ᱟᱯᱮ ᱚᱱᱛᱮ ᱫᱚ ᱨᱚᱦᱚᱭ ᱠᱚᱦᱚᱸ ᱟᱹᱣᱨᱤ ᱠᱚ ᱢᱟᱲᱟᱝᱚᱜᱼᱟ ᱡᱟᱹᱱᱤᱡ ᱵᱟᱝ ᱥᱮ?
ᱵᱟᱝ ᱱᱮᱜ ᱮ ᱢᱤᱫ ᱵᱟᱨ ᱠᱚ ᱮᱦᱚᱵ ᱟᱠᱟᱫᱟ᱾
ᱚᱸ᱾ ᱟᱫᱚ ᱦᱟᱸᱜ ᱡᱟᱹᱱᱤᱡ ᱱᱚᱜᱚ ᱱᱚᱝᱠᱟ ᱟᱯᱮ ᱫᱚ ᱦᱟᱸᱜ ᱡᱟᱹᱱᱤᱡ ᱵᱤᱨ ᱴᱚᱴᱷᱟ ᱯᱮ ᱧᱩᱨᱩᱜ ᱠᱟᱱᱟ?
ᱵᱟᱝ ᱱᱚᱝᱠᱟ ᱵᱤᱨ ᱫᱚ ᱵᱟᱝ ᱠᱟᱱᱟ, ᱴᱟᱺᱰᱤ ᱫᱤᱥᱚᱢ ᱠᱟᱱ ᱜᱮᱭᱟ ᱴᱟᱺᱰᱤ ᱫᱤᱥᱚᱢ ᱫᱚ, ᱟᱫᱚ ᱮ ᱪᱟᱨᱟ ᱴᱤᱡᱽ ᱢᱟᱲᱟᱝ ᱧᱚᱜ ᱮ ᱫᱟᱜ ᱠᱮᱫ ᱜᱮᱭᱟ, ᱫᱟᱜ ᱟᱫᱚ ᱩᱱᱫᱚ ᱪᱟᱨᱟ ᱠᱚ ᱦᱟᱸᱜ ᱵᱟᱝ ᱦᱩᱭ ᱟᱠᱟᱱ ᱦᱩᱰᱤᱧ ᱜᱮ ᱛᱟᱦᱮᱸ ᱠᱟᱱᱟ ᱩᱱ ᱥᱚᱢᱚᱭ ᱫᱚ ᱟᱫᱚ ᱱᱤᱛᱚᱜ ᱪᱟᱨᱟ ᱠᱚ ᱦᱩᱭ ᱦᱮᱡ ᱟᱠᱟᱱᱟ, ᱯᱨᱟᱭ ᱠᱤᱪᱷᱩ ᱫᱤᱱ ᱟᱨ ᱢᱤᱫ ᱵᱟᱨ ᱥᱤᱧ ᱠᱚᱨᱮ ᱠᱷᱚᱡ ᱫᱚ ᱨᱚᱦᱚᱭ ᱫᱚ ᱜᱟᱱᱚᱜᱼᱟ᱾ ᱡᱟᱦᱟᱸ ᱞᱟᱦᱟ ᱯᱳᱭᱞᱳ ᱜᱤᱰᱤ ᱦᱩᱭ ᱠᱟᱱ᱾ ᱟᱫᱚ ᱦᱟᱸᱜ ᱨᱚᱦᱚᱭ ᱫᱚ ᱪᱟᱨᱟ ᱜᱟᱱ ᱠᱟᱱ ᱠᱷᱟᱱ ᱱᱤᱛᱚᱜ ᱫᱚ ᱫᱟᱜ ᱵᱟᱹᱱᱩᱜᱼᱟ᱾
ᱚᱻ᱾
ᱟᱹᱞᱤᱧ ᱥᱮᱱ ᱦᱚᱸ ᱜᱚᱝᱠᱮ ᱚᱝᱠᱟ ᱟᱹᱵᱤᱱ ᱪᱮᱫ ᱞᱮᱠᱟ ᱵᱤᱱ ᱢᱮᱱ ᱠᱮᱫᱟ᱾ ᱟᱫᱚ ᱦᱟᱸᱜ ᱟᱞᱮ ᱥᱮᱱ ᱫᱚ ᱚᱝᱠᱟ ᱢᱮᱱ ᱞᱮ ᱠᱷᱟᱡ ᱫᱚ ᱡᱩᱫᱤ ᱵᱟᱭ ᱫᱟᱜ ᱟᱞᱮᱭᱟᱭ ᱛᱟᱣ ᱛᱮᱦᱚᱸ ᱟᱞᱮᱫᱚ ᱫᱟᱜ ᱫᱚᱞᱮ ᱧᱟᱯᱟᱢᱚᱜ ᱜᱮᱭᱟ ᱧᱟᱢᱟᱞᱮ᱾
ᱦᱳᱭ ᱥᱮ ᱟᱫᱚ ᱦᱟᱸᱜ ᱜᱚᱢᱠᱮ ᱱᱚᱜᱼᱚᱭ ᱱᱚᱝᱠᱟ ᱟᱞᱮ ᱫᱤᱥᱚᱢ ᱫᱚ ᱦᱟᱸᱜ ᱱᱚᱜᱼᱚᱭ ᱱᱚᱝᱠᱟ ᱯᱳ ᱴᱩᱨ ᱴᱟᱺᱰᱤ ᱫᱤᱥᱚᱢ ᱠᱟᱱ ᱛᱟᱞᱮᱭᱟ ᱛᱚ, ᱦᱳᱭ᱾
ᱦᱮᱸ᱾
ᱟᱫᱚ ᱦᱟᱸᱜ ᱟᱸ ᱡᱟᱦᱟᱸᱞᱤᱧ ᱢᱮᱛᱟᱜ ᱠᱟᱱᱟ, ᱡᱟᱦᱟᱸ ᱵᱚᱱ ᱢᱮᱛᱟᱜ ᱠᱟᱱᱟ ᱦᱳᱭ ᱥᱮ ᱱᱟᱢᱟᱞ᱾ ᱦᱟᱸᱜ ᱚᱱᱟ ᱟᱹᱞᱤᱧ ᱫᱚ ᱚ ᱚᱱᱟ ᱯᱟᱦᱴᱟ ᱠᱷᱚᱱᱟᱜ ᱞᱤᱧ ᱢᱮᱱ ᱫᱟ᱾ ᱟᱫᱚ ᱚᱝᱠᱟ ᱞᱮᱠᱟ ᱛᱮ, ᱟᱞᱮ ᱱᱚᱣᱟ ᱠᱚᱨᱮ ᱫᱚ ᱦᱟᱸᱜ ᱚᱝᱠᱟ ᱞᱮᱠᱟ ᱛᱮᱫᱚ ᱦᱟᱸᱜ ᱫᱟᱜ ᱠᱚᱫᱚ ᱦᱟᱸᱜ ᱡᱟᱣᱨᱟ ᱵᱟᱲᱟᱣ ᱠᱟᱱ ᱜᱮᱭᱟ᱾ ᱟᱫᱚ ᱦᱟᱸᱜ ᱨᱚᱦᱚᱭ ᱠᱚᱦᱚᱸ ᱠᱚ ᱮᱛᱚᱦᱚᱵ ᱵᱟᱲᱟ ᱠᱟᱜᱼᱟ᱾
ᱩᱸ ᱦᱮᱸ, ᱛᱟᱞᱦᱮ ᱮᱸ ᱪᱮᱫ ᱠᱟᱛᱮ ᱯᱮ ᱪᱟᱥ ᱜᱮᱭᱟ, ᱢᱟᱱᱮ ᱥᱮᱨᱢᱟ ᱡᱟᱹᱲᱤ ᱵᱚᱨᱥᱟ ᱫᱚ ᱵᱟᱝ ᱥᱮᱨᱢᱟ ᱡᱟᱹᱲᱤ ᱵᱟᱫ ᱠᱟᱛᱮᱜ ᱪᱮᱫ ᱢᱟᱱᱮ ᱱᱚᱝᱠᱟ ᱠᱮᱱᱮᱞ ᱠᱚ ᱢᱮᱱᱟᱜᱼᱟ, ᱥᱮ ᱱᱚᱝᱠᱟ ᱢᱤᱱᱤ ᱠᱚᱛᱮ?
ᱦᱳᱭ ᱜᱚᱝᱠᱮ, ᱠᱮᱱᱮᱞ ᱢᱟᱱᱮ ᱠᱮᱱᱮᱞ ᱦᱚᱸ ᱥᱟᱶᱛᱮ ᱢᱤᱱᱤ ᱠᱚᱦᱚᱸ ᱢᱮᱱᱟᱜ ᱠᱟᱜ ᱛᱟᱞᱮᱭᱟ᱾
ᱚ ᱟᱪᱪᱷᱟ, ᱦᱮᱸ ᱟᱪᱪᱷᱟ ᱠᱮᱱᱮᱞ ᱢᱮᱱᱟᱜᱼᱟ, ᱠᱮᱱᱮᱞ ᱢᱟ ᱢᱤᱫᱴᱮᱱ ᱱᱟᱹᱭ ᱠᱷᱚᱡ ᱥᱮ ᱰᱮᱢ ᱠᱷᱚᱱ ᱪᱟᱞᱟᱣ ᱠᱟᱱᱟ ᱦᱮᱸᱥᱮ? ᱛᱟᱦᱚᱞᱮ ᱚᱠᱟᱴᱟᱜ ᱱᱟᱹᱭ ᱱᱟᱹᱭ ᱨᱮᱱᱟᱜ ᱫᱟᱜ ᱯᱮ ᱧᱟᱢᱟ?
ᱟᱫᱚ ᱦᱟᱸᱜ ᱜᱚᱝᱠᱮ ᱚᱱᱟ ᱫᱚ ᱦᱟᱸᱜ ᱟᱹᱰᱤ ᱥᱟᱺᱜᱤᱧ ᱧᱚᱜ ᱠᱷᱚᱱᱟᱜ ᱜᱮ ᱦᱤᱡᱩᱜ ᱠᱟᱱᱟ ᱛᱚ, ᱚᱱᱟ ᱫᱚ ᱦᱟᱸᱜ ᱱᱟ ᱦᱮᱸ ᱟᱹᱞᱤᱧ ᱵᱟᱹᱞᱤᱧ ᱢᱮᱱ ᱫᱟᱲᱮᱭᱟᱵᱤᱱ ᱠᱟᱱᱟ᱾
ᱟᱪᱪᱷᱟ ᱾
ᱟᱫᱚ ᱦᱟᱸᱜ ᱚᱝᱠᱟ ᱞᱮᱠᱟ ᱛᱮᱫᱚ ᱦᱟᱸᱜ ᱠᱮᱱᱮᱞ ᱠᱚᱫᱚ ᱦᱟᱸᱜ ᱱᱚᱣᱟ ᱤᱭᱟᱹ ᱚᱱᱟ ᱨᱚᱦᱚᱭ ᱫᱤᱱ ᱜᱮ ᱦᱟᱸᱜ ᱠᱚ ᱟᱲᱟᱜ ᱵᱟᱲᱟᱭᱟ ᱦᱳᱭᱥᱮ ᱟᱫᱚ ᱦᱟᱸᱜ ᱜᱚᱝᱠᱮ ᱚᱱᱠᱟ ᱢᱮᱱ ᱛᱮᱫᱚ ᱦᱟᱸᱜ ᱚᱱᱠᱟ ᱟ ᱤᱭᱟᱹ ᱠᱚᱦᱚᱸ ᱚᱱᱟ ᱡᱟᱦᱟᱸ ᱰᱮᱢ ᱵᱚᱱ ᱢᱮᱛᱟᱜᱼᱟ ᱾ ᱠᱟᱱᱟ ᱦᱳᱭᱥᱮ ᱚᱱᱟ ᱠᱚᱨᱮ ᱦᱚᱸ ᱯᱮᱨᱮᱡ ᱵᱟᱲᱟ ᱞᱮᱠᱷᱟᱡ ᱦᱟᱸᱜ ᱫᱟᱜ ᱠᱚᱫᱚ ᱦᱟᱸᱜ ᱡᱟᱹᱥᱛᱤ ᱧᱚᱜ ᱜᱮᱠᱚ ᱟᱲᱟᱜᱼᱟ ᱾ ᱟᱫᱚ ᱚᱝᱠᱟ ᱞᱮᱠᱟᱛᱮᱦᱟᱸᱜ ᱱᱤᱛ ᱱᱤᱭᱟᱹ ᱱᱚᱣᱟ ᱧᱮᱞᱚᱜᱚᱜ ᱠᱟᱱᱟ ᱡᱮ ᱦᱮᱸ ᱡᱟᱦᱟᱸᱭ
ᱮᱸ ᱱᱮᱛᱟᱨ ᱤᱭᱟᱹ ᱟᱫᱚ ᱦᱟᱸᱜ ᱚᱱᱠᱟ ᱞᱮᱠᱟ ᱛᱮᱫᱚ ᱵᱟᱭ ᱫᱟᱜ ᱡᱟᱹᱲᱤᱭᱟᱵᱚᱱ ᱠᱟᱱᱟ ᱛᱚ ᱾ ᱟᱫᱚ ᱦᱟᱸᱜ ᱚᱱᱠᱟ ᱞᱮᱠᱟ ᱫᱚ ᱫᱟᱜ ᱠᱚᱫᱚ ᱦᱟᱸᱜ ᱚᱝᱠᱟ ᱞᱮᱠᱟ ᱛᱮᱫᱚ ᱵᱟᱹᱱᱩᱜ ᱠᱟᱜᱼᱟ ᱠᱮᱱᱮᱞ ᱨᱮᱦᱚᱸ ᱾ ᱟᱪᱷᱟ ᱟᱫᱚ ᱢᱮᱱ ᱛᱮᱫᱚ ᱦᱟᱸᱜ
ᱛᱟᱦᱮᱸ ᱚᱱ ᱚᱱᱛᱮ ᱫᱚ ᱢᱟᱱᱮ ᱦᱮᱸ ᱪᱮᱫ ᱠᱚ ᱯᱮ ᱦᱳᱲᱳ ᱯᱮ ᱨᱚᱦᱚᱭ ᱠᱮᱭᱟ?
ᱦᱳᱭ ᱦᱳᱭ ᱢᱩᱪᱟᱹᱫ ᱫᱚ ᱵᱟᱝ ᱦᱟᱸᱜ ᱟᱹᱞᱤᱧ ᱢᱮᱱ ᱫᱟᱲᱮᱭᱟᱜᱼᱟ ᱚᱱᱟ ᱫᱚ ᱦᱟᱸᱜ ᱱᱤᱭᱟᱹ ᱴᱟᱹᱭᱤᱢ ᱨᱮᱫᱚ ᱦᱟᱸᱜ ᱡᱚᱛ ᱛᱚᱞᱮ ᱟᱞᱮ ᱫᱚᱞᱮ ᱮᱛᱚᱦᱚᱵ ᱵᱟᱲᱟ ᱟᱠᱟᱟᱜᱼᱟ ᱦᱳᱭᱥᱮ ᱥᱟᱱᱟᱢ ᱦᱚᱲ ᱠᱚᱜᱮ ᱦᱟᱸᱜ, ᱦᱮᱸ ᱟᱫᱚ ᱱᱚᱜᱼᱚ ᱱᱚᱝᱠᱟ
ᱯᱷᱮᱨᱟᱭ ᱜᱮᱭᱟ ᱢᱟᱱᱮ ᱞᱮᱭ ᱞᱮᱜ
ᱦᱚᱭ ᱾
ᱟᱞᱮ ᱨᱤᱱ ᱫᱮᱞᱮᱯᱴᱟ ᱥᱚᱨᱱᱚ ᱪᱚᱱᱫᱨᱚ ᱢᱚᱥᱚᱨᱤ ᱦᱟᱥᱠᱮᱱᱤ ᱦᱟᱸ ᱱᱮᱛᱟᱨ ᱱᱟ ᱟᱭᱢᱟ ᱩᱰᱩᱠ ᱠᱟᱱᱟ ᱚᱱᱟ ᱠᱚ ᱛᱟᱞ
ᱦᱳᱭ ᱦᱳᱭ ᱟᱫᱚ ᱦᱟᱸᱜ ᱜᱚᱢᱠᱮ ᱚᱱᱠᱟ ᱞᱮᱠᱟ ᱛᱮᱫᱚ ᱟᱹᱵᱤᱱ ᱡᱟᱦᱟᱸ ᱠᱚᱵᱤᱱ ᱢᱮᱱ ᱵᱟᱲᱟ ᱠᱮᱫᱼᱟ ᱚᱱᱟ ᱫᱚ ᱦᱟᱸᱜ ᱨᱚᱦᱚᱭ ᱫᱚᱠᱚ ᱨᱚᱦᱚᱭ ᱵᱟᱲᱟᱭ ᱜᱮᱭᱟ ᱦᱟᱸᱜ ᱟᱫᱚ ᱚᱠᱚᱭ ᱠᱚᱫᱚ ᱠᱚ ᱨᱚᱦᱚᱭ ᱵᱟᱲᱟᱭᱟ ᱚᱱᱟ ᱥᱚᱨᱱᱚ ᱠᱚ ᱦᱳᱭᱥᱮ ᱟᱫᱚ ᱦᱟᱸᱜ ᱚᱠᱚᱭ ᱠᱚᱫᱚ ᱦᱟᱸᱜ ᱟᱨᱚ ᱱᱟᱣᱟ ᱦᱩᱲᱩ ᱠᱚ ᱛᱩᱫ ᱵᱟᱲᱟᱣ ᱠᱟᱱᱟ ᱟᱫᱚ ᱦᱟᱸᱜ ᱚᱱᱟ ᱠᱚᱸᱦᱚᱸ ᱠᱚ ᱨᱚᱦᱚᱭ ᱜᱮᱭᱟ
ᱟᱨ ᱡᱟᱹᱥᱛᱤ ᱪᱮᱫ ᱠᱚ ? ᱟᱹᱛᱩ ᱫᱤᱥᱚᱢ ᱞᱟᱹᱭ ᱠᱮᱫᱟ ᱢᱟᱱᱮ ᱱᱟᱢᱟᱞ ᱠᱤᱸᱤᱥᱟᱺᱬ ᱵᱟᱝ ᱢᱟᱨᱟᱝ ᱠᱤᱸᱥᱟᱺᱬ ᱦᱮᱱᱟᱜ ᱠᱚᱣᱟ ᱛᱚ ᱚᱱᱛᱮ ᱫᱚᱦᱟᱸᱜ ᱾
ᱦᱳᱭ ᱦᱳᱭ ᱦᱳᱭ ᱟᱫᱚ ᱦᱟᱸᱜ ᱜᱚᱢᱠᱮ ᱚᱱᱠᱟ ᱛᱮ ᱟᱫᱚ ᱦᱟᱸᱜ ᱮᱸ ᱟᱞᱤᱧᱨᱮ ᱡᱟᱦᱟᱸ ᱵᱟᱵᱟ ᱛᱟᱹᱠᱤᱱ ᱢᱮᱱᱟᱜ ᱠᱤᱱᱟᱹ ᱵᱟ ᱟᱭᱳ ᱢᱮᱱᱟᱭ ᱠᱟᱫᱮᱭᱟ ᱾ ᱦᱚᱭᱥᱮ ᱾ ᱩᱱᱠᱤᱱ ᱜᱮ ᱦᱟᱸᱜ ᱟᱫᱚ ᱚᱱᱠᱟ ᱠᱤᱥᱟᱹᱲᱟᱜ ᱠᱟᱹᱢᱤ ᱠᱚᱫᱚ ᱠᱤᱱ ᱪᱟᱞᱟᱣ ᱵᱟᱲᱟᱜ ᱜᱮᱭᱟ ᱛᱚ ᱟᱹᱞᱤᱧᱱᱟᱜ ᱵᱟᱠᱷᱟᱡ ᱫᱚ ᱱᱚᱜᱼᱚ ᱱᱚᱝᱠᱟ ᱟᱹᱞᱤᱧ ᱦᱚᱸ ᱵᱟᱨᱭᱮ ᱠᱚᱨᱮ ᱞᱤᱧ ᱛᱟᱦᱮᱸᱱᱟ ᱾ ᱦᱳᱭ, ᱟᱫᱚ ᱱᱚᱜᱼᱚ ᱱᱚᱣᱟ ᱚᱲᱟᱜ ᱠᱷᱚᱱᱟᱜ ᱫᱚ ᱵᱟᱭᱨᱮ ᱥᱮᱫ ᱨᱮᱜᱮᱭᱟ ᱾
ᱦᱮᱸ ᱟᱫᱚ ᱠᱟᱛᱷᱟ ᱫᱚ ᱦᱩᱭᱩᱜ ᱠᱟᱱᱟ ᱠᱤᱸᱤᱥᱟᱺᱬ ᱫᱚ ᱩᱱᱠᱩ ᱫᱚ ᱠᱤᱸᱟᱺᱬ ᱥᱮ ᱟᱹᱠᱷᱨᱤᱧᱟᱠᱚ ᱩᱛ ᱪᱟᱥᱟᱠᱚ ᱟᱹᱠᱷᱨᱤᱧ ᱞᱟᱹᱜᱤᱫ ᱥᱮ ᱡᱚᱢ ᱞᱟᱹᱜᱤᱫ ᱫᱚ ᱟᱨ ᱵᱟᱝ ᱦᱟᱸᱜ ᱾ ᱦᱮᱸ ᱟᱫᱚ ᱚᱱᱠᱟ ᱦᱩᱲᱩ ᱨᱮᱱᱟᱜ ᱫᱚᱨ ᱦᱤᱥᱟᱹᱵ ᱛᱮᱠᱚ ᱪᱟᱥᱟ ᱥᱮ ᱚᱱᱟ ᱮᱴᱟᱜᱟᱜ ᱦᱩᱲᱩ ᱨᱮᱱᱟᱜ ᱫᱚᱨ ᱵᱮᱥᱤᱭᱟ ᱚᱱᱟᱴᱟᱜ ᱠᱚ ᱪᱟᱥᱟ ᱥᱮ ᱟᱹᱰᱤ ᱾
ᱟᱫᱚ ᱜᱚᱝᱠᱮ ᱚᱱᱟ ᱫᱚ ᱮᱸ ᱠᱤᱥᱟᱺᱬ ᱫᱚ ᱟᱫᱚ ᱦᱟᱸᱜ ᱚᱱᱠᱟ ᱞᱮᱠᱟ ᱡᱟᱦᱟᱸᱞᱮ ᱪᱮᱠᱟᱛᱮ ᱫᱚᱨ ᱵᱤᱥᱤ ᱠᱚ ᱧᱟᱢᱟ ᱦᱟᱸᱜ ᱟᱫᱚ ᱚᱱᱠᱟ ᱞᱮᱠᱟ ᱛᱮᱜᱮ ᱠᱚ ᱪᱟᱥᱟ ᱦᱳᱭᱥᱮ ᱾
ᱞᱟᱹᱭ ᱠᱮᱫᱟ ᱟᱫᱚ ᱥᱮᱫᱟᱭ ᱫᱚᱠᱚ ᱞᱟᱹᱭᱮᱫ ᱛᱟᱦᱮᱸᱱ ᱟᱞᱮ ᱱᱚᱰᱮ ᱪᱟᱥ ᱨᱮ ᱥᱮᱨᱢᱟ ᱡᱟᱹᱲᱤ ᱢᱟᱥᱮ ᱵᱷᱚᱨᱥᱟ ᱥᱮᱨᱢᱟ ᱡᱟᱹᱲᱤ ᱵᱷᱚᱨᱥᱟ ᱜᱮ ᱚᱱᱛᱮ ᱢᱟ ᱥᱮᱨᱢᱟ ᱵᱟᱭ ᱡᱟᱹᱲᱤ ᱞᱮᱫ ᱾ ᱜᱷᱟᱨᱚᱸᱡᱽ ᱫᱚ ᱥᱟᱱᱟᱢ ᱜᱩᱴᱭᱟᱹ ᱯᱟᱹᱴᱭᱟ ᱠᱟᱛᱮᱜ ᱱᱟᱢᱟᱞ ᱫᱤᱥᱚᱢ ᱠᱚ ᱪᱟᱞᱟᱜᱼᱟ ᱾ ᱦᱮᱸ ᱱᱟᱞᱦᱟ ᱛᱩᱢᱟᱹᱞ ᱞᱟᱹᱜᱤᱫ ᱟᱫᱚ ᱠᱟᱛᱷᱟ ᱫᱚ ᱦᱩᱭᱩᱜ ᱠᱟᱱᱟ ᱱᱟᱦ ᱛᱚ ᱟᱫᱷᱩᱱᱤᱠ ᱡᱩᱜᱽ ᱥᱮᱴᱮᱨᱚᱜ ᱠᱟᱱᱟ ᱟᱭᱢᱟ ᱞᱮᱠᱟᱱ ᱾ ᱡᱤᱱᱤᱥ ᱥᱮ - ᱥᱮ ᱮᱸ ᱡᱚᱱᱛᱨᱚ ᱠᱚ ᱧᱮᱞ ᱧᱟᱢᱚᱜ ᱠᱟᱱᱟ ᱾ ᱦᱮᱸ ᱛᱟᱞᱦᱮ ᱚᱱᱛᱮ ᱫᱚ ᱚᱠᱟᱞᱮᱠᱟ ᱢᱟᱱᱮ ᱮᱸ ᱦᱚᱲ ᱫᱤᱭᱮ ᱜᱮᱠᱚ ᱠᱚᱨᱟᱣ ᱫᱟ ᱥᱮ ᱱᱚᱝᱠᱟ ᱟᱫᱷᱩᱱᱤᱠ ᱡᱟᱦᱟᱸ ᱡᱤᱱᱤᱥ ᱴᱨᱮᱠᱴᱟᱨ ᱠᱚ? ᱠᱚ ᱟᱲᱜᱚᱭᱮᱫᱟ
ᱵᱟᱝ ᱜᱚᱝᱠᱮ ᱟᱹᱵᱤᱱ ᱪᱮᱫ ᱵᱤᱱ ᱢᱮᱱ ᱠᱮᱫᱟ ᱟᱞᱤᱧ ᱦᱟᱸᱜ ᱟᱹᱵᱤᱱᱟᱜ ᱨᱚᱲ ᱦᱟᱸᱜ ᱠᱟᱹᱴᱤᱡ ᱚᱱᱠᱟ ᱰᱤᱥᱴᱟᱯᱮᱫ ᱛᱟᱵᱮᱱᱟ
ᱡᱟᱛᱮ ᱥᱮᱫᱟᱭ ᱢᱟ ᱟᱹᱰᱤ ᱥᱟᱺᱜᱤᱧ ᱥᱟᱺᱜᱤᱧ ᱛᱮᱠᱚ ᱪᱟᱞᱟᱜ ᱛᱮ ᱥᱮ ᱡᱟᱦᱟᱸ ᱥᱮᱫ ᱪᱟᱥ ᱵᱟᱝ ᱦᱩᱭᱩᱜ ᱠᱟᱱ ᱛᱟᱦᱮᱸᱫ ᱚᱱᱛᱮᱱ ᱠᱚ ᱦᱚᱲᱢᱟ ᱱᱟᱢᱟᱞ ᱠᱟᱹᱢᱤ ᱠᱚ ᱪᱟᱞᱟᱜ ᱠᱟᱱ ᱛᱟᱦᱮᱸᱫ ᱥᱮ
ᱦᱳᱭ ᱦᱳᱭ ᱦᱳᱭ ᱦᱳᱭ
ᱛᱷᱟ ᱫᱚᱞᱤᱧ ᱞᱟᱹᱭᱮᱫ ᱛᱟᱦᱮᱸᱫ ᱮᱸ ᱪᱟᱞᱟᱜ ᱠᱟᱱ ᱛᱟᱦᱮᱸᱜ ᱠᱚ ᱚᱱᱛᱮ ᱨᱮ ᱱᱟᱞᱦᱟ ᱛᱩᱢᱟᱹᱞ ᱠᱟᱛᱮᱜ ᱠᱚ ᱴᱨᱳᱡᱽᱜᱟᱨ ᱟᱹᱜᱩᱭᱮᱫ ᱛᱟᱦᱮᱸ ᱥᱮ ᱪᱟᱣᱞᱮ ᱠᱚ ᱟᱹᱜᱩᱭᱮᱫ ᱛᱟᱦᱮᱸ ᱟᱫᱚ ᱱᱚᱜ-ᱚᱭ ᱡᱮ ᱱᱮᱛᱟᱨ ᱟᱫᱷᱩᱱᱤᱠ ᱡᱩᱜᱽ ᱦᱮᱡ ᱟᱠᱟᱱᱟ ᱦᱮᱸ ᱥᱮ ᱴᱮᱠᱴᱟᱨ ᱩᱰᱩᱠ ᱠᱟᱱᱟ ᱨᱚᱦᱚᱭᱟᱜ ᱩᱰᱩᱠ ᱠᱟᱱᱟ ᱤᱨᱟᱜ ᱩᱰᱩᱠ ᱠᱟᱱᱟ ᱦᱮᱸᱥᱮ ᱟᱹᱰᱤ ᱨᱚᱠᱚᱢ ᱴᱮᱠᱴᱟᱨ ᱩᱰᱩᱠ ᱠᱟᱱᱟ ᱟᱫᱚ ᱮ ᱞᱟᱹᱭ ᱦᱚᱪᱚᱭ ᱫᱟᱞᱤᱧ ᱪᱮᱫ ᱱᱚᱝᱠᱟ ᱢᱟᱹᱱᱢᱤ ᱜᱮᱠᱚ ᱞᱟᱜᱟᱣᱮᱜ ᱠᱚᱣᱟ ᱥᱮ ᱱᱚᱣᱟ ᱴᱮᱠᱴᱟᱨ ᱠᱚᱦᱚᱸ ᱠᱚ ᱵᱮᱵᱦᱟᱨ ᱫᱟ᱾
ᱦᱳᱭ ᱟᱫᱚ ᱦᱟᱸᱜ ᱨᱚᱦᱚᱭ ᱛᱮᱫᱚ ᱞᱤᱧ ᱢᱮᱱᱟ ᱡᱮ ᱚᱱᱠᱟ ᱞᱮᱠᱟ ᱛᱮᱫᱚ ᱦᱟᱸᱜ ᱧᱮᱞᱚᱜᱚᱜ ᱠᱟᱱᱟ ᱡᱟᱦᱟᱸ ᱞᱮᱠᱟ ᱞᱤᱧ ᱧᱮᱞ ᱵᱟᱲᱟᱭᱮᱫᱟ ᱦᱳᱭ ᱥᱮ᱾ ᱱᱟᱦᱟᱜ ᱡᱩᱜᱽ ᱛᱮᱫᱚ ᱦᱟᱸᱜ ᱨᱚᱦᱚᱭ ᱠᱚᱫᱚ ᱦᱟᱸᱜ ᱢᱟᱱᱢᱤ ᱜᱮᱠᱚ ᱨᱚᱦᱚᱭ ᱦᱚᱪᱚᱭᱮᱫ ᱵᱚᱱᱟ ᱟᱨ ᱦᱟᱸᱜ ᱥᱤᱭᱳᱜ ᱠᱚᱫᱚ ᱚᱱᱟ ᱡᱟᱦᱟᱸ ᱤᱭᱟᱹ ᱥᱤᱭᱳᱜ ᱠᱚ᱾ ᱚ ᱦᱟᱸᱜ ᱚᱸᱣᱟ ᱫᱤᱜ ᱛᱮᱫᱚ ᱦᱟᱸᱜ ᱴᱮᱠᱴᱟᱨ ᱛᱮᱵᱚᱱ ᱥᱤᱭᱳᱠᱚᱜ ᱠᱟᱱᱟ ᱟᱨ ᱡᱟᱦᱟᱸ ᱤᱨ ᱛᱮ ᱦᱟᱸᱜ᱾ ᱦᱳᱭ ᱥᱮ ᱚᱱᱟ ᱠᱚᱦᱚᱸ ᱢᱤᱥᱤᱱ ᱠᱚ ᱩᱰᱩᱠ ᱠᱟᱱᱟ ᱛᱚ ᱤᱨ ᱢᱤᱥᱤᱱ ᱠᱚ᱾ ᱟᱫᱚ ᱱᱚᱜ-ᱚ ᱱᱟ ᱚᱱᱠᱟ ᱥᱟᱯᱟ ᱠᱚᱦᱚᱸ ᱵᱟᱝ ᱥᱟᱯᱟ ᱦᱩᱭᱩᱜ ᱠᱟᱱᱟ᱾ ᱟᱫᱚ ᱦᱚᱜ-ᱚ ᱱᱚᱠᱟ ᱢᱤᱥᱤᱱ ᱛᱮᱜᱮ ᱥᱟᱯᱟᱜ ᱠᱟᱱᱟ ᱟᱫᱚ ᱦᱟᱸᱜ ᱚᱱᱟ ᱥᱟᱯᱟ ᱵᱟᱲᱟ ᱠᱟᱛᱮ ᱦᱟᱸᱜ ᱴᱮᱠᱴᱟᱨ ᱛᱮᱜᱮ ᱠᱚ ᱤᱫᱤᱭᱟᱠᱚ ᱠᱟᱱᱟ ᱚᱲᱟᱜ ᱛᱮᱫᱚ ᱦᱳᱭ ᱥᱮ᱾ ᱟᱫᱚ ᱦᱟᱸᱜ ᱚᱲᱟᱜ ᱨᱮᱦᱟᱸᱜ ᱚᱱᱠᱟ ᱜᱮ
ᱦᱮᱸ ᱞᱟᱹᱭ ᱵᱮᱱ ᱢᱟ᱾ ᱟᱵᱮᱱ ᱞᱟᱹᱭ ᱞᱟᱦᱟ ᱢᱩᱪᱟᱹ ᱞᱮᱵᱮᱱ᱾
ᱚ᱾ ᱟᱞᱤᱧ ᱞᱤᱧ ᱢᱮᱱᱫᱟ ᱡᱮ ᱱᱚᱜ-ᱚ ᱱᱚᱠᱟ ᱢᱟᱱᱮ ᱥᱟᱯᱟ ᱠᱟᱛᱮᱜ ᱠᱚ ᱤᱫᱤᱭᱮᱫᱟ ᱛᱚ ᱴᱮᱠᱴᱟᱨ ᱛᱮ᱾ ᱟᱫᱚ ᱦᱟᱸᱜ ᱨᱟᱪᱟ ᱨᱮᱠᱚ ᱩᱵ ᱴᱚᱠᱟᱜ ᱠᱟᱱᱟ ᱦᱳᱭ ᱥᱮ ᱚᱱᱠᱟ ᱢᱮᱜ ᱞᱮᱠᱷᱟᱡ ᱡᱟᱦᱟᱱᱟᱜ ᱤᱭᱟᱹ ᱪᱮ ᱛᱟᱱ ᱨᱮᱜᱮ ᱟᱫᱚ ᱦᱟᱸᱜ ᱚᱱᱠᱟ ᱩᱵ ᱴᱚᱠᱟ ᱠᱟᱛᱮᱜ ᱦᱟᱸᱜ ᱟᱫᱚ ᱚᱲᱟᱜ ᱛᱮᱠᱚ ᱥᱟᱢᱴᱟᱣ ᱠᱟᱛᱮ ᱠᱚ ᱠᱷᱟᱹᱲ ᱠᱟᱜ ᱦᱳᱭ ᱥᱮ᱾
ᱮᱸ ᱦᱮᱸ ᱟᱫᱚ ᱠᱟᱛᱷᱟ ᱫᱚ ᱦᱩᱭᱩᱜ ᱠᱟᱱᱟ ᱥᱤ ᱡᱮᱢᱚᱱ ᱴᱮᱠᱴᱟᱨ ᱛᱮᱠᱚ ᱥᱤ ᱦᱚᱪᱚᱭᱮᱫᱟ ᱦᱮᱸ᱾ ᱠᱤᱱᱛᱩ ᱚᱸᱰᱮ ᱮ ᱱᱟᱦᱮᱞ ᱛᱮ ᱡᱚᱠᱷᱚᱱ ᱠᱚ ᱥᱤ ᱦᱚᱪᱚᱭᱮᱫ ᱛᱟᱦᱮᱜ ᱟᱵᱚ ᱦᱚᱲ ᱠᱚᱜᱮ ᱟᱢᱫᱟ ᱪᱟᱞᱟᱣ ᱠᱟᱛᱮᱜ ᱠᱚ ᱥᱤᱭᱮᱫ ᱛᱟᱦᱮᱸ᱾ ᱟᱢᱫᱟ ᱟᱨᱠᱤ ᱠᱚ ᱦᱮᱸ ᱨᱳᱡᱽᱜᱟᱨ ᱟᱜᱩᱭᱮᱫ ᱛᱟᱦᱮᱸᱫ ᱛᱟᱞᱦᱮ ᱢᱟᱱᱮ ᱦᱚᱲ ᱫᱚᱠᱚ ᱱᱤᱛᱚᱜ ᱫᱚᱠᱚ ᱫᱮᱭᱟᱜ ᱠᱟᱱᱟ ᱦᱮᱸ ᱥᱮ᱾ ᱞᱟᱦᱟᱭ ᱢᱮᱥᱤᱱ ᱪᱟᱞᱟᱣᱮ ᱵᱟᱲᱟᱭᱟ ᱩᱱᱤᱜᱮ ᱠᱟᱢᱤ ᱧᱟᱢᱟᱭ ᱟᱨ ᱵᱟᱭ ᱵᱟᱲᱟᱭᱟ ᱩᱱᱤ ᱫᱚ ᱵᱟᱭ ᱧᱟᱢᱟ ᱦᱮᱸᱥᱮ᱾ ᱫᱤᱱ ᱫᱤᱱᱛᱮ ᱚᱱᱠᱟ ᱨᱚ ᱦᱚᱭᱟᱜ ᱟᱠᱚ ᱦᱮᱡ ᱞᱮᱱᱠᱷᱟᱡ ᱨᱚᱦᱚᱭ ᱦᱚᱲ ᱦᱚᱸᱛᱚ ᱵᱟᱝᱠᱚ ᱪᱟᱞᱟᱣ ᱫᱟᱲᱮᱭᱟᱜ-ᱟ᱾ ᱡᱟᱦᱟᱸᱭ ᱚᱱᱟ ᱢᱮᱥᱤᱱ ᱪᱟᱞᱟᱣᱮ ᱵᱟᱲᱟᱭᱟᱭ ᱩᱱᱤᱜᱮ ᱤᱭᱟᱹ ᱦᱮᱸ ᱥᱮ ᱛᱟᱦᱟᱞᱮ ᱮᱢ ᱞᱟᱹᱭ ᱜᱟᱱᱚᱜ-ᱟ ᱟᱵᱚ ᱦᱚᱲ ᱦᱚᱸ ᱱᱤᱛᱚᱜ ᱰᱤᱡᱤᱴᱮᱞ ᱡᱤᱱᱤᱥ ᱥᱮ ᱚᱱᱟ ᱦᱚᱸ ᱟᱯᱱᱟᱨ ᱫᱚ ᱟᱹᱰᱤᱜᱮ ᱞᱟᱹᱠᱛᱤ ᱢᱮᱱᱟᱜ ᱛᱟᱵᱚᱱᱟ ᱥᱮ ᱪᱮᱫ? ᱧᱮᱞᱟᱵᱮᱱ ᱤᱭᱟᱹ ᱦᱚᱸ ᱮᱸ ᱥᱳᱥᱟᱞ ᱢᱤᱰ ᱨᱤᱭᱟ ᱠᱚᱨᱮ ᱡᱮᱢᱚᱱ ᱧᱮᱞᱚᱜ ᱠᱟᱱᱟ ᱵᱤᱥ ᱠᱚ ᱮᱢᱟᱜ ᱠᱟᱱᱟ ᱥᱟ ᱦᱮᱸ᱾ ᱚᱱᱟ ᱧᱮᱞ ᱢᱮ ᱰᱨᱳᱱ ᱛᱮᱠᱚ ᱮᱢᱟᱜ ᱠᱟᱱᱟ᱾ ᱠᱤᱪᱷᱩ ᱡᱟᱭᱜᱟ ᱨᱮ ᱧᱮᱞ ᱧᱟᱢᱚᱜ ᱠᱟᱱ ᱜᱮᱭᱟ ᱥᱮ ᱚᱱᱠᱟ᱾
ᱦᱳᱭ ᱦᱳᱭ᱾
ᱦᱮᱸᱥᱮ ᱟᱫᱚ ᱚᱱᱟ ᱠᱟᱛᱷᱟ ᱞᱤᱧ ᱞᱟᱹᱭ ᱦᱚᱪᱚᱭᱮᱫᱟ᱾ ᱵᱟᱹᱭ ᱵᱟᱹᱭ ᱛᱮ ᱢᱮᱱ ᱜᱟ ᱜᱟᱱᱚᱜ-ᱟ ᱡᱮ ᱟᱵᱚ ᱢᱟᱱᱢᱤᱭᱟᱜ ᱠᱟᱹᱢᱤ ᱫᱚ ᱟᱨᱠᱤ ᱢᱩᱪᱟᱹᱫ ᱦᱤᱡᱩᱜ ᱠᱟᱱᱟ ᱦᱮᱸᱥᱮ᱾ ᱮ ᱟᱭ ᱢᱤᱫᱴᱮᱱ ᱦᱮᱡ ᱟᱠᱟᱱᱟ ᱡᱟᱦᱟᱸ᱾
ᱚ ᱟᱫᱚ ᱦᱟᱸᱜ ᱱᱚᱣᱟ ᱦᱚᱞᱤᱧ ᱢᱮᱱᱟ ᱦᱳᱭ᱾
ᱚᱠᱟ ᱞᱮᱠᱟ ᱚᱱᱛᱮ ᱫᱚ ᱢᱟᱱᱮ ᱚᱱᱠᱟ ᱴᱮᱠᱴᱟᱨ ᱠᱚᱜᱮ ᱠᱚ ᱵᱮᱵᱚᱦᱟᱨᱫᱟ ᱥᱮ ᱦᱚᱲ ᱟᱛᱮᱜ ᱨᱮᱜᱮ ᱠᱚ ᱠᱟᱹᱢᱤ ᱦᱚᱪᱚᱭᱮᱫᱟ ᱚᱱᱠᱟ ᱚᱱᱠᱟ ᱞᱮᱠᱟ᱾
ᱟᱫᱚ ᱦᱟᱸᱜ ᱜᱚᱢᱠᱮ ᱚᱱᱟ ᱫᱚ ᱦᱟᱸᱜ ᱟᱹᱞᱤᱧ ᱫᱚᱞᱤᱧ ᱢᱮᱱᱫᱟ ᱡᱮ ᱡᱟᱦᱟᱸ ᱮᱜ ᱡᱟᱦᱟᱸ ᱴᱮᱠᱴᱟᱨ ᱞᱮᱠᱟᱛᱮ ᱚᱱᱟ ᱡᱟᱦᱟᱸ ᱟᱨ ᱢᱮᱴᱟᱱ ᱡᱮ ᱨᱚᱦᱚᱭ ᱢᱤᱫᱴᱟᱝ ᱢᱮᱥᱤᱱ ᱩᱰᱩᱠ ᱟᱠᱟᱱᱟ ᱵᱟᱝ᱾ ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱵᱟᱹᱱᱩᱜ ᱠᱟᱜ-ᱟ ᱱᱚᱣᱟ ᱠᱚᱨᱮ ᱫᱚ ᱦᱳᱭ ᱥᱮ ᱟᱨ ᱧᱟᱢ ᱵᱟᱲᱟᱭᱟ ᱟᱫᱚ ᱦᱟᱸᱜ ᱚᱱᱠᱟ ᱞᱮᱠ ᱞᱮᱠᱟᱛᱮᱫᱚ ᱡᱟᱦᱟᱸ ᱴᱮᱠᱴᱟᱨ ᱠᱚᱛᱮ ᱠᱚ ᱥᱤᱭᱟ ᱥᱮ ᱦᱟᱸᱜ ᱚᱱᱟ ᱠᱚᱫᱚ ᱦᱟᱸᱜ ᱧᱮᱞ ᱧᱟᱢᱚᱜ ᱜᱮᱭᱟ᱾ ᱟᱨ ᱤᱨ ᱤᱨ ᱠᱚᱨᱮᱱᱟᱜ ᱢᱮᱥᱤᱱ ᱠᱚ ᱟᱫᱚ ᱨᱚᱦᱚᱭ ᱠᱚᱨᱮᱱᱟᱜ ᱢᱮᱥᱤᱱ ᱫᱚ ᱦᱟᱸᱜᱼᱼ ᱟᱹᱞᱤᱧ ᱞᱤᱧ ᱧᱟ ᱦᱳᱭ ᱱᱮᱛᱟᱨ ᱫᱚ ᱦᱟᱸᱜ ᱱᱚᱜᱼᱚ ᱱᱚᱝᱠᱟᱼᱼ ᱟᱧᱡᱚᱢᱚᱜ ᱠᱟᱱᱟ ᱡᱮ ᱢᱟᱹᱱᱢᱤ ᱠᱚ ᱨᱚᱦᱚᱭᱮᱫᱟ᱾
ᱦᱮᱸ᱾
ᱦᱮᱸ᱾
ᱚ ᱚᱪᱪᱷᱟ᱾
ᱟᱫᱚ ᱦᱟᱯᱮᱱ ᱫᱤᱱᱼᱼ
ᱢᱟᱱᱮ ᱫᱤᱱ ᱫᱤᱱᱛᱮ ᱚᱱᱟ ᱦᱚᱸ ᱦᱮᱡ ᱨᱮᱱᱟᱜ ᱥᱚᱢᱵᱷᱚᱵᱚᱱᱟᱼᱼ ᱥᱚᱢᱵᱷᱚᱵᱚᱱᱟ ᱫᱚ ᱢᱮᱱᱟᱜᱼᱟ ᱫᱤᱱ ᱫᱤᱱᱛᱮ ᱦᱩ ᱟᱫᱚᱼᱼ ᱛᱟᱭᱚᱢ ᱦᱚᱲ ᱚᱠᱛᱚ ᱵᱟᱝᱠᱚ ᱛᱟᱸᱜᱤᱭᱮᱫᱟ ᱦᱮᱸ ᱡᱟᱦᱟᱸ ᱛᱤᱱᱟᱹᱜ ᱛᱟᱲᱟᱛᱟᱹᱲᱤ ᱦᱩᱭᱩᱜᱼᱟ᱾ ᱛᱟᱲᱟᱛᱟᱲᱤ ᱠᱟᱹᱢᱤ ᱨᱮᱱᱟᱜ ᱠᱚ ᱪᱮᱥᱴᱟᱭᱟᱼᱼ ᱤᱨ ᱛᱟᱯᱚᱨᱮ ᱫᱟᱞ ᱦᱮᱸᱼᱼ ᱫᱟᱞ ᱥᱟᱯᱷᱟ ᱦᱚᱸᱛᱚ ᱢᱮᱥᱤᱱ ᱛᱮᱠᱚ ᱫᱟᱞ ᱥᱟᱯᱷᱟᱭᱮᱫᱟ ᱥᱮ ᱦᱩ ᱦᱚᱲ ᱼᱼ ᱨᱮᱱᱟᱜ ᱞᱟᱹᱠᱛᱤ ᱜᱮ ᱵᱟᱹᱱᱩᱜ ᱢᱤᱫ ᱦᱚᱲ ᱠᱷᱟᱭᱜᱮ ᱢᱤᱫ ᱦᱚᱲ ᱵᱮᱛᱚᱱᱮ ᱮᱢᱟᱭ ᱠᱷᱟᱭ ᱜᱮ ᱦᱩᱭᱩᱜᱼᱟ᱾
ᱦᱳᱭ ᱦᱳᱭ᱾
ᱦᱩᱸ
ᱟᱫᱚ ᱜᱚᱝᱠᱮ ᱚᱱᱠᱟ ᱦᱚᱸ ᱧᱮᱞᱚᱜᱚᱜ ᱠᱟᱱᱟ ᱡᱮ ᱟᱵᱚ ᱦᱚᱸᱛᱚ ᱚᱱᱠᱟ ᱢᱮᱱ ᱞᱮᱠᱷᱟᱡ ᱫᱚ ᱦᱟᱸᱜ ᱡᱟᱦᱟᱸ ᱛᱮᱜᱮ ᱪᱟᱲᱚᱼᱼ ᱛᱟᱵᱚᱱᱟ ᱚᱱᱟᱜᱮᱛᱚᱵᱚᱱ ᱟᱵᱚ ᱫᱚᱵᱚᱱ ᱟᱯᱱᱟᱨᱟ ᱥᱮ᱾
ᱦᱮᱸ ᱦᱮᱸ᱾
ᱦᱳᱭ ᱥᱮ ᱵᱟᱝ ᱟᱫᱚ ᱦᱟᱸᱜ ᱚᱱᱠᱟ ᱞᱮᱠᱟᱛᱮᱼᱼ ᱦᱟᱸᱜ ᱟᱨ ᱢᱮᱱ ᱜᱟᱱᱚᱜᱼᱟ ᱚᱱᱟ ᱨᱮᱫᱚ ᱦᱟᱸᱜᱼᱼ ᱠᱟᱹᱣᱰᱤ ᱠᱚᱦᱚᱸ ᱡᱟᱹᱥᱛᱤ ᱧᱚᱜ ᱞᱟᱜᱟᱣ ᱵᱚᱱᱟ ᱟᱨᱳ ᱠᱟᱱᱟ ᱴᱟᱭᱤᱢ ᱦᱚᱸ ᱠᱟᱹᱴᱤᱡ ᱡᱟᱹᱥᱛᱤ ᱧᱚᱜ ᱜᱮ ᱞᱟᱜᱟᱜᱼᱟ᱾
ᱦᱮᱸ ᱦᱮᱸ᱾
ᱟᱨ ᱢᱮᱥᱤᱱ ᱠᱚᱨᱮ ᱫᱚ ᱦᱟᱸᱜ ᱟᱫᱚ ᱚᱱᱠᱟ ᱞᱮᱠᱟ ᱛᱮᱫᱚᱼᱼ ᱦᱮᱸ ᱚᱱᱠᱟ ᱞᱮᱠᱟ ᱛᱮᱫᱚ ᱦᱟᱸᱜ ᱪᱮᱫ ᱚᱱᱠᱟ ᱞᱮᱠᱟᱞᱤᱧ ᱢᱮᱱᱟ ᱠᱟᱹᱣᱰᱤ ᱵᱤᱥᱤ ᱧᱚᱜ ᱞᱟᱜᱟᱜᱼᱟ ᱴᱟᱭᱤᱢ ᱦᱟᱸᱜ ᱠᱚᱢ ᱧᱚᱜ ᱞᱟᱜᱟᱜᱼᱟ᱾
ᱦᱩ ᱦᱩ ᱦᱩ᱾ ᱫᱟᱜ ᱞᱟᱹᱭ ᱜᱟᱱᱚᱜᱼᱟ ᱱᱚᱣᱟ ᱱᱟᱦᱟᱜ ᱡᱩᱜᱽ ᱨᱮᱼᱼ ᱢᱟᱱᱮ ᱢᱟᱹᱱᱢᱤᱭᱟᱜ ᱠᱟᱹᱢᱤ ᱫᱚ ᱪᱟᱵᱟ ᱦᱤᱡᱩᱜᱼᱼ